ᱦᱮᱞᱳ
ᱦᱮᱸ
ᱦᱮᱞᱳ ᱦᱮᱸ ᱨᱚᱲ ᱟᱸᱡᱚᱢᱚᱜ ᱠᱟᱱᱟ
ᱟᱪᱪᱷᱟ ᱟᱹᱞᱤᱧᱟᱜ ᱵᱤᱱ ᱟᱸᱡᱚᱢ ᱮᱫᱟ᱾
ᱦᱩᱸ ᱟᱸᱡᱚᱢ ᱫᱟᱞᱤᱧ᱾
ᱪᱮᱫᱞᱮᱠᱟ ᱢᱮᱱᱟᱜ ᱠᱟᱜ ᱵᱤᱱᱟ?
ᱱᱟᱯᱟᱭ ᱜᱮ ᱟᱯᱮᱜᱮ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟ᱾
ᱚᱲᱟᱜ ᱠᱚ ᱦᱟᱜ ᱱᱟᱯᱟᱭ ᱜᱮᱭᱟ ᱠᱚ᱾
ᱦᱮᱸ ᱚᱲᱟᱜ ᱠᱚ ᱦᱚᱸ ᱠᱚ ᱱᱟᱯᱟᱭ ᱜᱮᱭᱟ᱾
ᱪᱮᱫ ᱠᱟᱹᱢᱤ ᱵᱟᱲᱮ ᱠᱚ ᱦᱩᱭᱩᱜ ᱠᱟᱱᱟᱵ
ᱠᱟᱹᱢᱤ ᱵᱟᱲᱟ ᱫᱚ ᱮᱠᱷᱚᱱ ᱫᱚ ᱠᱟᱹᱢᱤ ᱵᱟᱲᱟ ᱠᱚᱫᱚ ᱪᱮᱫ ᱦᱚᱸ ᱵᱟᱝ ᱦᱩᱭᱩᱜ ᱠᱟᱱᱟ᱾ ᱚᱲᱟᱜ ᱠᱚᱨᱮᱜᱮ ᱠᱟᱹᱢᱤ ᱠᱟᱡᱽ ᱠᱚᱫᱚ ᱚᱱᱠᱟ ᱫᱚ ᱮᱠᱷᱚᱱ ᱫᱚ ᱵᱟᱹᱱᱩᱜ ᱠᱟᱜᱼᱟ᱾
ᱚ
ᱟᱫᱚ ᱫᱟᱜ ᱠᱚᱦᱚᱸ ᱵᱟᱝ ᱞᱟᱜᱟᱣᱚᱜ ᱠᱟᱱᱟ ᱚᱱᱟ ᱠᱷᱟᱹᱛᱤᱨ ᱚᱲᱟᱜ ᱠᱚᱨᱮ ᱜᱮ᱾ ᱫᱟᱨ ᱠᱚ ᱫᱤᱥᱟᱹ ᱞᱟᱜᱟᱜᱼᱟ ᱛᱟᱵᱮᱱᱟ ᱦᱩᱲᱩ ᱠᱚ ᱨᱚᱦᱚᱭ ᱠᱚ ᱟᱨᱟᱢᱵᱷᱚᱜᱼᱟ ᱟᱫᱚ ᱫᱟᱜ ᱠᱚᱦᱚᱸ ᱛᱚ ᱚᱱᱠᱟ ᱫᱚ ᱵᱟᱭ ᱥᱮᱨᱢᱟ ᱡᱟᱹᱲᱤ ᱜᱮᱭᱟ ᱚᱱᱟ ᱛᱤᱨᱜᱮ ᱮᱠᱷᱚᱱ ᱫᱚ ᱚᱲᱟᱜ ᱠᱚᱨᱮ ᱜᱮ᱾
ᱟᱹᱵᱤᱱ ᱜᱮ ᱪᱮᱫ ᱠᱚ ᱵᱤᱱ ᱪᱤᱠᱟᱹ ᱵᱟᱲᱟᱭᱮᱜᱼᱟ᱾
ᱚᱲᱟᱜ ᱠᱚᱨᱮ ᱜᱮ ᱱᱤᱭᱟᱹ ᱜᱷᱟᱹᱲᱤᱡ ᱫᱚ ᱟᱞᱮ ᱥᱮᱫ ᱦᱚᱸ ᱚᱱᱠᱟ ᱜᱮ ᱟᱞᱮ ᱥᱮᱫ ᱫᱚ ᱫᱟᱜ ᱫᱚ ᱫᱟᱜ ᱮᱜ ᱜᱮᱭᱟᱭ᱾ ᱫᱤᱱ ᱦᱤᱞᱳᱜ ᱢᱤᱫ ᱫᱤᱱ ᱠᱟᱛᱮᱜ ᱡᱟᱦᱟ ᱛᱤᱨ ᱨᱮ ᱵᱟᱝ ᱡᱟᱦᱟ ᱛᱤ ᱨᱮ ᱫᱟᱜ ᱮᱜ ᱜᱮᱭᱟᱭ᱾
ᱚ ᱚᱱᱮ ᱠᱚᱢ ᱵᱮᱥᱤ ᱫᱟᱜ ᱫᱚ ᱫᱟᱜ
ᱫᱟᱜ ᱮᱜ ᱜᱮᱭᱟᱭ ᱦᱮᱸ ᱟᱫᱚ ᱪᱟᱨᱟ ᱠᱚᱜᱮ ᱟᱹᱣᱨᱤ ᱞᱮ ᱜᱤᱲᱤ ᱵᱟᱲᱟᱭᱟ ᱟᱞᱮᱫ ᱫᱚ᱾
ᱟᱫᱚ ᱪᱟᱨᱟ ᱠᱚ ᱫᱚ ᱛᱤᱥ ᱠᱚᱛᱮ ᱯᱮ ᱜᱤᱲᱤ ᱵᱟᱲᱟᱭᱟ᱾
ᱵᱟᱹᱛᱟᱲᱤ ᱦᱚᱸ ᱵᱟᱝ ᱧᱟᱢᱚᱜ ᱠᱟᱱᱟ ᱫᱤᱱ ᱦᱤᱞᱳᱜ ᱜᱮ ᱫᱟᱜ ᱮᱜᱟᱭ ᱛᱟᱦᱞᱮ ᱟᱪᱷᱟᱲᱟ ᱛᱮᱦᱚᱸ ᱟᱫᱚ ᱞᱮ ᱞᱟᱹᱭ ᱮᱜᱼᱟ ᱫᱟᱜ ᱟᱭ ᱥᱮ ᱵᱟᱭ ᱫᱟᱜ ᱟᱭ᱾
ᱟᱪᱪᱷᱟ, ᱟᱫᱚ ᱟᱫᱚ ᱫᱟᱜ ᱠᱚᱫᱚ ᱛᱚᱸᱵᱟ ᱟᱠᱟᱱ ᱜᱮᱭᱟ ᱟᱯᱮ ᱥᱮᱫ ᱫᱚ᱾
ᱫᱟᱜ ᱠᱚ ᱫᱚ ᱛᱚᱸᱵᱟ ᱫᱚ ᱵᱟᱝ ᱛᱚ ᱢᱟᱱᱮ ᱵᱟᱹᱛᱟᱲᱤ ᱫᱚ ᱵᱟᱝᱼᱼ ᱜᱤᱲᱤ ᱜᱟᱱᱚᱜᱼᱟ ᱫᱚᱢᱮ ᱢᱟᱱᱮ ᱤᱭᱟᱹ ᱜᱮᱭᱟ ᱦᱟᱥᱟ ᱢᱟᱱᱮ ᱞᱚᱦᱚᱫ ᱜᱮᱭᱟ
ᱟᱪᱪᱷᱟ ᱟᱞᱮ ᱥᱮᱫ ᱦᱚᱸ ᱚᱱᱠᱟ ᱫᱚ ᱫᱟᱜ ᱫᱚ ᱵᱟᱭ ᱫᱟᱜ ᱮᱫᱟ ᱡᱮ ᱦᱳᱲᱳ ᱨᱚᱦᱚᱭ ᱜᱟᱱᱚᱜ
ᱟᱫᱚ ᱛᱚᱞᱟ ᱠᱚ ᱫᱚ ᱟᱞᱮ ᱥᱮᱫ ᱦᱚᱸ ᱮᱨ ᱫᱚᱞᱮ ᱮᱨ ᱵᱟᱲᱟ ᱟᱠᱟᱫ ᱜᱮᱭᱟ
ᱦᱮᱸ
ᱟᱫᱚ ᱡᱟᱦᱟ ᱵᱟᱹᱭᱦᱟᱹᱲ ᱡᱟᱭᱜᱟ ᱠᱚ ᱢᱮᱱᱟᱜᱼᱟ ᱚᱱᱟ ᱠᱚᱫᱚ ᱞᱮ ᱮᱨ ᱫᱚᱞᱮ ᱮᱨ ᱠᱟᱜ ᱜᱮᱭᱟ ᱟᱨ ᱡᱟᱦᱟ ᱜᱷᱩᱴᱩ ᱜᱷᱩᱴᱩ ᱡᱟᱭᱜᱟ ᱢᱮᱱᱟᱜᱼᱟ ᱚᱱᱟ ᱠᱚ ᱫᱚᱼᱼ ᱟᱹᱣᱨᱤ ᱞᱮ ᱮᱨᱟ ᱚᱱᱟ ᱠᱚᱫᱚ ᱟᱨᱚ ᱰᱮᱨᱤ ᱠᱟᱛᱮᱫ ᱞᱮ ᱮᱨ ᱜᱮᱭᱟ ᱚᱱᱟ ᱠᱚ ᱫᱚ ᱫᱟᱜᱼᱼ ᱮᱢᱱᱤ ᱛᱮᱜᱮ ᱰᱮᱨᱤ ᱛᱮ ᱞᱟᱜᱟᱜᱼᱟ ᱟᱨ ᱡᱟᱦᱟ ᱵᱟᱹᱭᱦᱟᱹᱲ ᱵᱟᱹᱭᱦᱟᱹᱲ ᱥᱳᱞ ᱡᱟᱭᱜᱟ ᱢᱮᱱᱟᱜᱼᱟ
ᱚᱠᱟ ᱠᱚ ᱡᱟᱭᱜᱟ ᱠᱚ ᱚᱱᱟ ᱠᱚ ᱫᱚ ᱮᱨ ᱫᱚ ᱮᱨ ᱵᱟᱲᱟ ᱦᱩᱭ ᱠᱟᱱ ᱜᱮᱭᱟ ᱪᱟᱨᱟ ᱠᱚ ᱫᱚ ᱟᱫᱚ ᱛᱤᱥ ᱫᱟᱜ ᱞᱟᱜᱟᱜᱼᱟ ᱛᱚᱵᱮ ᱱᱟ ᱪᱷᱟᱲᱟ ᱟᱫᱚ ᱨᱚᱦᱚᱭ ᱫᱚ ᱵᱟᱭ ᱜᱟᱱᱚᱜ ᱠᱟᱱᱟ ᱟᱫᱚ ᱟᱯᱮ ᱥᱮᱫ ᱫᱚ ᱢᱟᱱᱮ ᱟᱪᱷᱟᱲᱟ ᱛᱚᱞᱟ ᱠᱚ ᱜᱮ ᱵᱤᱥᱤ ᱠᱚ ᱵᱟᱲᱟᱭ ᱜᱮᱭᱟ ᱥᱮ ᱚᱱᱟ ᱫᱷᱩᱲᱤ ᱨᱮ ᱡᱟᱦᱟᱸ ᱛᱚᱞᱟ ᱠᱚ ᱜᱤᱲᱤᱭᱟ ᱚᱱᱟ ᱫᱷᱩᱲᱤ ᱛᱚᱞᱟ ᱠᱚ
ᱦᱮᱸ ᱟᱫᱚ ᱡᱮᱢᱚᱱ ᱡᱩᱫᱤ ᱡᱮ ᱥᱮᱨᱢᱟ ᱫᱚᱢᱮ ᱫᱟᱜ ᱟᱭ ᱛᱟᱦᱞᱮ ᱩᱱᱫᱚ ᱵᱟᱹᱛᱟᱲᱤ ᱨᱮ ᱵᱟᱝ ᱜᱟᱱ ᱞᱮᱱᱟ ᱟᱫᱚ ᱟᱪᱷᱟᱲᱟᱭ ᱜᱮᱭᱟ ᱞᱮ
ᱟᱪᱪᱷᱟ
ᱟᱨ ᱡᱟᱦᱟ ᱥᱮᱨᱢᱟ ᱫᱚ ᱚᱱᱠᱟ ᱵᱟᱭ ᱫᱟᱜ-ᱟ ᱛᱟᱦᱞᱮ ᱩᱱ ᱫᱚ ᱵᱟᱹᱛᱟᱲᱤ ᱨᱮᱜᱮ ᱞᱮ ᱜᱤᱰᱤ ᱜᱮᱭᱟ
ᱟᱪᱪᱷᱟ ᱦᱮ ᱚᱱᱠᱟ ᱯᱚᱨ ᱫᱟᱜ ᱠᱚ ᱫᱚ ᱠᱚᱢ ᱵᱤᱥᱤ ᱫᱟᱜ ᱤᱫᱤ ᱭᱮᱜ ᱜᱮᱭᱟ ᱟᱯᱮ ᱥᱮᱫ ᱫᱚ ᱛᱟᱦᱞᱮ ᱵᱟᱝ ᱟ
ᱠᱚᱢ ᱵᱮᱥᱤ ᱫᱟᱜ ᱮᱜ ᱜᱮᱭᱟ ᱫᱤᱱ ᱦᱤᱞᱳ ᱜᱮ ᱫᱟᱜ ᱮᱫᱟᱭ ᱛᱮᱦᱮᱧ ᱛᱮᱫ ᱦᱟᱹᱯᱳᱭ ᱥᱮᱛᱟᱜ ᱨᱮ ᱫᱚ ᱵᱟᱭ ᱫᱟᱜ ᱟᱠᱟᱫᱟ ᱛᱳᱵᱩ ᱨᱤᱢᱤᱞ ᱧᱮᱞ ᱚᱜ ᱠᱟᱱ ᱛᱟᱦᱮᱸᱫ ᱟᱫᱚ ᱪᱤᱠᱟᱹᱭ ᱮᱫᱟᱭ ᱱᱟᱜ ᱠᱷᱟᱱ ᱟᱹᱭᱩᱵ ᱠᱚᱛᱮ ᱵᱟᱠᱷᱟᱱ ᱫᱚ ᱫᱤᱱ ᱦᱤᱞᱳᱜ ᱜᱮ ᱫᱟᱜ ᱮᱫᱟᱭ
ᱫᱟᱜ ᱜᱮ ᱵᱟᱹᱱᱩᱜᱼᱟ
ᱚ
ᱛᱟᱦᱞᱮ ᱟᱯᱮ ᱥᱮᱫ ᱫᱚ ᱦᱩᱲᱩ ᱨᱚᱦᱚᱭ ᱠᱚ ᱫᱚ ᱚᱠᱟ ᱪᱟᱸᱫᱳ ᱥᱮᱫ ᱵᱚᱸᱜᱟ ᱵᱚᱸᱜᱟ ᱥᱮᱫ ᱟᱨᱟᱢ ᱵᱚᱜᱼᱟ
ᱥᱟᱱ ᱵᱚᱸᱜᱟ ᱯᱳᱭᱞᱳ ᱥᱮᱫ ᱠᱚ ᱨᱚᱦᱚᱭ ᱜᱮᱭᱟ ᱚᱱᱠᱟ ᱛᱟᱯᱚᱨᱮ ᱢᱟᱱᱮᱼᱼ ᱵᱷᱟᱫᱚᱨ ᱵᱚᱸᱜᱟ ᱨᱮᱱᱟᱜ ᱢᱩᱪᱟᱹᱫ ᱦᱚᱸ ᱪᱟᱞᱟᱜ ᱜᱮᱭᱟ ᱢᱟᱱᱮ ᱠᱩᱲᱤ ᱮᱠᱩᱥ ᱚᱱᱠᱟ ᱦᱚᱸ ᱦᱩᱭᱩᱜ ᱜᱮᱭᱟ
ᱵᱷᱟᱫᱚᱨ ᱵᱚᱸᱜᱟ ᱛᱚ ᱵᱷᱟᱫᱚᱨ ᱵᱚᱸᱜᱟ ᱛᱤᱭᱳᱜ ᱜᱚᱫ ᱜᱮᱭᱟᱭ ᱵᱟᱝᱼᱼ
ᱦᱮᱸ ᱛᱤᱭᱳ ᱜᱚᱫᱚᱜ ᱜᱮᱭᱟ ᱟᱫᱚ ᱦᱚᱸ ᱚᱝᱠᱟ ᱫᱤᱨᱤ ᱛᱮᱼᱼ ᱪᱟᱨᱟ ᱜᱤᱰᱤ ᱞᱮ ᱠᱷᱟᱱ ᱛᱚ ᱫᱮᱨᱤᱜ ᱜᱮᱭᱟ ᱨᱚᱦᱚᱭ ᱫᱚᱼᱼ
ᱦᱮᱸ ᱦᱮᱸ
ᱞᱟᱦᱟ ᱛᱮ ᱢᱟᱛᱚ ᱟᱸᱵᱟᱵᱚᱛᱤ ᱦᱟᱱᱮ ᱨᱩᱱᱦᱤ ᱯᱚᱨᱚᱵᱽ ᱨᱮ ᱠᱚ ᱜᱤᱰᱤ ᱠᱟᱜᱼᱟ ᱠᱚ ᱪᱟᱨᱟ ᱟᱨ ᱟᱸᱵᱟᱵᱚᱛᱤ ᱠᱚ ᱡᱚᱢ ᱟᱠᱚᱼᱼ ᱟᱨ ᱤᱭᱟᱹᱭ ᱟᱠᱚ ᱨᱚᱦᱚᱭ ᱟᱠᱚᱼᱼ
ᱦᱮᱸ ᱦᱮᱸ ᱦᱮᱸ ᱟᱞᱮ ᱥᱮᱫ ᱦᱚᱸ ᱟᱞᱮ ᱥᱮᱫ ᱦᱚᱸ ᱞᱟᱦᱟ ᱫᱚ ᱚᱱᱟ ᱨᱳᱦᱱᱤ ᱨᱮᱜᱮ ᱚᱱᱟ ᱡᱟᱦᱟᱸ ᱠᱚ ᱛᱚᱞᱟ ᱠᱚ ᱢᱮᱱᱟᱜᱼᱟ ᱚᱱᱟ ᱤᱭᱟᱹ ᱛᱚᱞᱟ ᱠᱚᱼᱼ ᱫᱚ ᱨᱩᱭᱱᱤ ᱨᱮ ᱠᱚ ᱜᱤᱰᱤ ᱠᱮᱫ-ᱟ ᱟᱨ ᱟᱢᱵᱟᱵᱩᱫᱤ ᱠᱚᱨᱮᱜ ᱯᱚᱨᱮ ᱫᱚ ᱡᱟᱦᱟᱸ ᱜᱷᱩᱴᱩ ᱛᱚᱞᱟ ᱠᱚ ᱛᱟᱦᱮᱱᱟ
ᱦᱮᱸ
ᱟᱫᱚ ᱚᱱᱟ ᱥᱚᱢᱟᱹᱭ ᱟᱢᱵᱟᱵᱩᱛᱤ ᱡᱚᱢ ᱠᱟᱛᱮᱜ ᱜᱮ ᱚᱱᱟ ᱜᱷᱩᱴᱩ ᱛᱚᱞᱟ ᱠᱚ ᱠᱚᱫᱚ ᱠᱚ ᱜᱤᱰᱤ ᱠᱮᱫ-ᱟ ᱟᱨ ᱱᱮᱛᱟᱨ ᱫᱚ ᱟᱫᱚ ᱮᱢᱚᱱ ᱦᱮᱡ ᱠᱟᱱᱟ ᱱᱮᱛᱟᱨ ᱫᱚ ᱟᱢᱵᱟᱵᱩᱛᱤ ᱯᱚᱨᱮ ᱜᱮ ᱦᱟᱱᱮ ᱵᱟᱹᱭᱦᱟᱹᱲ ᱤᱭᱟᱹ ᱵᱟᱠᱚ ᱛᱚᱞᱟ ᱠᱚ ᱜᱤᱨᱤᱭᱮᱫᱟ ᱟᱨ ᱜᱷᱩᱴᱩ ᱛᱚᱞᱟ ᱠᱚᱫᱚ ᱫᱮᱨᱤᱜ ᱠᱟᱱᱟ ᱟᱨᱚ,
ᱫᱮᱨᱤᱜ ᱠᱟᱱᱟ ᱨᱚᱦᱚ ᱦᱳᱭ
ᱦᱚᱜ-ᱚᱱᱠᱟᱱ ᱵᱮᱯᱟᱨ,
ᱟᱯᱮᱥᱮᱫ ᱫᱚ ᱵᱩᱨᱩ ᱫᱤᱥᱚᱢ ᱥᱮ ᱚᱱᱠᱟ ᱤᱭᱟᱹ
ᱵᱟᱝᱟ ᱟᱞᱮ ᱥᱮᱫ ᱫᱚ ᱵᱤᱨ ᱫᱤᱥᱚᱢ,
ᱚ ᱢᱟᱱᱮ ᱵᱩᱨᱩ ᱠᱚᱫᱚ ᱵᱟᱹᱱᱩᱜᱼᱟ ᱟᱯᱮ ᱥᱮᱫ ᱫᱚ,
ᱵᱟᱝ ᱵᱟᱝ ᱵᱩᱨᱩ ᱠᱚᱫᱚ ᱵᱟᱹᱱᱩᱜᱼᱟ,
ᱴᱟᱺᱰᱤ ᱜᱮᱭᱟ ᱛᱟᱦᱚᱞᱮ ᱵᱟᱝ,
ᱢᱟᱱᱮ ᱵᱤᱨ ᱠᱚᱜᱮ ᱢᱮᱱᱟᱜᱼᱟ ᱵᱩᱨᱩ ᱢᱩᱨᱩ ᱠᱚᱫᱚ ᱵᱟᱹᱱᱩᱜ
ᱵᱩᱨᱩ ᱠᱚᱫᱚ ᱵᱟᱹᱱᱩᱜᱼᱟ,
ᱮ-ᱦᱮᱸᱜ,
ᱟᱫᱚ ᱟᱯᱮ ᱥᱮᱫ ᱫᱚ ᱢᱟᱱᱮ ᱵᱟᱹᱫ ᱵᱟᱹᱭᱦᱟᱹᱲ ᱫᱤᱥᱚᱢ ᱱᱟᱢᱟᱞ ᱫᱤᱥᱚᱢ ᱥᱮᱪᱮᱫ?
ᱵᱟᱝᱜᱮ ᱵᱟᱹᱫᱽ ᱵᱟᱹᱭᱦᱟᱹᱲ ᱫᱚ ᱵᱟᱝ ᱟᱞᱮ ᱥᱮᱫ ᱦᱚᱸ ᱵᱤᱨ ᱫᱚ ᱠᱚᱢ ᱵᱮᱥᱤ ᱫᱚ ᱢᱮᱱᱟᱜ ᱜᱮᱭᱟ ᱢᱟᱱᱮ,
ᱦᱮᱸ
ᱛᱚ ᱡᱚᱢ ᱠᱚᱫᱚ ᱧᱟᱢᱚᱜ ᱜᱮᱭᱟ ᱥᱟᱠᱟᱢ ᱥᱟᱦᱟᱱ ᱛᱮᱫᱚ ᱵᱟᱝᱞᱮ ᱚᱵᱷᱟᱵᱚᱜ ᱜᱮᱭᱟ,
ᱦᱮᱸ ᱛᱟᱦᱚᱞᱮ ᱥᱟᱠᱟᱢ ᱠᱚ ᱫᱚ ᱪᱮᱫ ᱞᱮᱠᱟ ᱦᱮᱴᱮᱡ ᱵᱟᱲᱟᱭ ᱜᱮᱭᱟᱯᱮ ᱥᱮ ᱵᱟᱝ ᱥᱟᱠᱟᱢ ᱠᱚ ᱵᱤᱨ ᱫᱤᱥᱚᱢ ᱦᱚᱲ ᱫᱚ ᱥᱟᱠᱟᱢ ᱠᱚ ᱦᱮᱴᱮᱡ ᱠᱟᱛᱮ ᱛᱮᱫ ᱫᱚᱢᱮ ᱠᱚ ᱡᱚᱢ ᱵᱟᱲᱟ ᱠᱮᱫ-ᱟ ᱞᱟᱦᱟ ᱛᱮᱫᱚ ᱦᱟᱲᱟᱢ ᱵᱩᱲᱦᱤ ᱠᱚ ᱚᱱᱠᱟ ᱠᱟᱛᱮᱫ,
ᱦᱮᱸ ᱦᱮᱴᱮᱡ ᱵᱚᱞᱛᱮ ᱫᱚ ᱱᱮᱛᱟᱨ ᱫᱚ ᱚᱱᱮ ᱪᱮᱫ ᱠᱚ ᱞᱮᱭᱟ, ᱥᱟᱠᱨᱟᱛ ᱟᱨ ᱤᱭᱟᱹ ᱠᱚᱨᱮ ᱨᱩᱰᱟᱹ ᱠᱚᱨᱮ ᱢᱟᱱᱮ ᱡᱚᱠᱷᱚᱱ ᱟᱨᱠᱤ ᱯᱤᱴᱷᱟᱹ ᱥᱤᱡᱤᱱ, ᱱᱮᱛᱟᱨ ᱫᱚ ᱟᱫᱚ ᱡᱤᱵᱤᱠᱟ ᱦᱤᱥᱟᱹᱵᱽ ᱛᱮᱫᱚ ᱢᱟᱱᱮ ᱵᱟᱝᱠᱚ ᱤᱭᱟᱹᱭᱮᱫᱟ ᱩᱱᱟᱹᱜ,
ᱵᱟᱠᱷᱟᱱ ᱫᱚ ᱞᱟᱦᱟᱛᱮ ᱡᱮᱢᱚᱱ ᱡᱤᱵᱤᱠᱟ ᱦᱤᱥᱟᱹᱵ ᱛᱮ ᱦᱚᱸ ᱚᱱᱟ ᱫᱚ ᱢᱤᱫᱴᱮᱱ ᱢᱟᱱᱮ ᱧᱮᱞ ᱛᱟᱦᱮᱸᱜ ᱠᱚ, ᱠᱚᱨᱟᱣ ᱛᱟᱦᱮᱸᱫ ᱠᱚ ᱱᱮᱛᱟᱨ ᱫᱚ ᱚᱱᱟ ᱠᱚᱫᱚ ᱟᱫᱚ ᱩᱱᱟᱹᱜ ᱫᱚᱟᱨ ᱱᱮᱛᱟᱨ ᱫᱚ ᱦᱚᱲ ᱦᱚᱸᱛᱚ ᱥᱩᱠᱟᱹᱞᱤᱜ ᱠᱟᱱᱟ ᱠᱚ, ᱠᱚ ᱩᱱᱟᱹᱜ ᱫᱚ ᱵᱟᱝ ᱠᱚ ᱠᱚᱨᱟᱣ ᱮᱫᱟ ᱞᱟᱦᱟᱛᱮ ᱞᱮᱠᱟ ᱞᱮᱠᱟᱛᱮ ᱟᱨ ᱚᱵᱷᱟᱵᱽ ᱵᱟᱹᱱᱩᱜᱼᱟ,
ᱦᱮᱸ ᱟᱞᱮ ᱥᱮᱫ ᱢᱟ ᱮᱠᱷᱚᱱᱳ ᱚᱱᱟ ᱫᱚ ᱡᱤᱵᱤᱠᱟ ᱞᱮᱠᱟ ᱠᱤᱪᱷᱩ ᱠᱤᱪᱷᱩ ᱫᱚᱠᱚ ᱧᱮᱞᱮᱫ ᱜᱮᱭᱟ ᱱᱚᱣᱟ, ᱥᱚᱢᱚᱭ ᱫᱚ ᱟᱫᱚ ᱱᱚᱣᱟ ᱥᱚᱢᱚᱭ ᱫᱚ ᱠᱟᱹᱢᱤ ᱠᱟᱡᱽ ᱠᱚᱫᱚ ᱵᱟᱝ ᱛᱟᱦᱮᱱ ᱜᱮᱭᱟ ᱛᱚ,
ᱦᱳᱭ,
ᱱᱚᱣᱟ ᱥᱚᱢᱚᱭ ᱫᱚ ᱚᱱᱟᱜᱮ ᱡᱤᱵᱤᱠᱟ ᱞᱮᱠᱟ ᱠᱚ ᱧᱮᱞᱟ ᱦᱮᱴᱮᱡ ᱟᱹᱜᱩ ᱠᱟᱛᱮᱜ ᱨᱚᱜᱟᱠᱚ ᱨᱚᱜ ᱠᱟᱛᱮ ᱛᱟᱥᱮ ᱵᱟᱲᱟ ᱠᱟᱛᱮᱜ ᱡᱟᱦᱟᱸ ᱞᱮᱠᱟ ᱵᱤᱨ ᱫᱤᱥᱚᱢ, ᱦᱚᱲ ᱠᱟᱱᱟᱢ ᱢᱟᱱᱮ ᱟᱢ ᱦᱚᱢ ᱵᱟᱲᱟᱭ ᱜᱮᱭᱟ, ᱟᱫᱚ ᱦᱩᱭᱩᱜ ᱠᱟᱱᱟ ᱛᱟᱞᱦᱮ ᱯᱷᱩᱴᱠᱟᱹ ᱠᱚᱫᱚ ᱠᱚ ᱡᱟᱱᱟᱢ ᱵᱟᱲᱟᱜ ᱠᱟᱱ ᱜᱮᱭᱟ ᱥᱮ ᱵᱟᱝ ᱵᱤᱨ ᱫᱤᱥᱚᱢ ᱦᱚᱲ ᱚᱱᱮ ᱢᱟᱱᱮ ᱯᱩᱴᱠᱟᱹ ᱠᱚᱫᱚᱢ ᱵᱟᱲᱟᱭ ᱜᱮᱭᱟ ᱩᱫᱽ ᱠᱚᱢ ᱵᱟᱲᱟᱭ ᱜᱮᱭᱟ,
ᱦᱳᱭ ᱵᱟᱲᱟᱭ ᱜᱮᱤᱭᱟᱹᱧ ᱵᱟᱝ ᱫᱚ ᱵᱟᱝ, ᱟᱠᱚ ᱦᱚᱭᱛᱳ ᱟᱹᱣᱨᱤ ᱠᱚ ᱚᱢᱚᱱᱚᱜᱼᱟ ᱟᱹᱣᱨᱤ ᱦᱚᱲ ᱠᱚᱦᱚᱸ ᱟᱹᱣᱨᱤ ᱠᱚ ᱧᱟᱢ ᱠᱚᱣᱟ ᱛᱟᱯᱚᱨᱮ ᱟᱫᱚ, ᱪᱟᱞᱟᱣ ᱦᱚᱸᱛᱚ ᱱᱤᱭᱟᱹ ᱱᱮ ᱦᱚᱲ ᱫᱚ ᱵᱟᱝ ᱪᱟᱞᱟᱣ ᱦᱩᱭ ᱠᱟᱱᱟ, ᱞᱮᱭ ᱵᱟᱲᱟᱭᱮᱫ ᱜᱮᱭᱟ ᱠᱚ ᱟᱹᱣᱨᱤ ᱠᱚ ᱚᱢᱚᱱᱚᱜᱼᱟ ᱟᱫᱚ ᱡᱚᱠᱷᱚᱱ ᱫᱚᱢᱮ ᱠᱚ ᱥᱟᱹᱨᱫᱤᱜᱼᱟ ᱛᱚᱠᱷᱚᱱ ᱫᱚ ᱪᱟᱞᱟᱣ ᱵᱟᱲᱟ ᱦᱩᱭᱩᱜ ᱜᱮᱭᱟ ᱵᱟᱝ ᱧᱟᱢ ᱨᱮᱦᱚᱸ ᱢᱟᱱᱮ ᱨᱟᱹᱥᱠᱟᱹ ᱢᱮᱫᱴᱮᱱ, ᱦᱮᱸ ᱡᱮ ᱵᱟᱝ ᱤᱧ ᱦᱩᱧ ᱪᱟᱞᱟᱜᱼᱟ ᱦᱚᱲ ᱥᱟᱛᱮ,
ᱦᱮᱸ ᱛᱟᱦᱞᱮ ᱯᱩᱴᱠᱟᱹ ᱡᱮ ᱦᱚᱜᱼᱚᱭ ᱠᱚ ᱵᱤᱨ ᱠᱷᱚᱱ ᱦᱚᱸᱠᱚ ᱟᱹᱜᱩ ᱠᱚᱣᱟ ᱵᱤᱨ ᱛᱟᱦᱚᱞᱮ, ᱯᱩᱴᱠᱟᱹ ᱫᱚ ᱪᱮᱫ ᱞᱮᱠᱟ ᱩᱛᱩ ᱥᱮᱵᱮᱞᱟ ᱥᱮ ᱞᱮᱴᱚ ᱥᱤᱵᱤᱞᱟ ᱥᱮ ᱨᱟᱥᱮ ᱥᱤᱵᱤᱭᱟ ᱥᱮ, ᱥᱤᱵᱤᱞᱟ ᱪᱮᱫ ᱞᱮᱠᱟ ᱵᱷᱟᱜᱮ ᱵᱩᱡᱟᱹᱣᱟ ᱟᱢ ᱫᱚ?
ᱟᱫᱚ ᱞᱮᱴᱚ ᱫᱚ ᱛᱤᱥ ᱫᱚ ᱵᱟᱝᱞᱮ ᱡᱚᱢ ᱵᱟᱲᱟ ᱠᱟᱫᱟ ᱢᱟᱱᱮ ᱤᱧ ᱫᱚ ᱵᱟᱹᱧ ᱡᱚᱢ ᱵᱟᱲᱟ ᱠᱟᱫᱟ, ᱡᱟ ᱠᱟᱹᱴᱤᱡ ᱠᱷᱚᱱᱟᱜ ᱤᱧ ᱦᱟᱨᱟ ᱠᱟᱱᱟ ᱡᱟᱧ ᱫᱤᱥᱟᱹᱭᱟ᱾
ᱦᱮᱸ᱾
ᱛᱟᱦᱚᱞᱮ ᱥᱳᱲᱮ ᱡᱚᱢ ᱦᱩᱭ ᱞᱮᱱᱟ ᱢᱤᱫ ᱫᱷᱟᱣ ᱟᱨ ᱩᱛᱩ ᱮᱢᱱᱤ ᱩᱛᱩ ᱠᱟ ᱠᱟᱛᱮᱫ ᱜᱮ ᱡᱚᱢ ᱦᱩᱭᱩᱜ ᱜᱮᱭᱟ᱾
ᱟᱪᱪᱷᱟ ᱟᱪᱪᱷᱟ᱾
ᱯᱷᱩᱴᱠᱟ ᱥᱚᱲᱮ ᱦᱚᱸ ᱵᱷᱟᱜᱮ ᱜᱮ ᱵᱩᱡᱷᱟᱹᱜ ᱜᱤᱭᱟ, ᱩᱛᱩ ᱠᱚᱦᱚᱸ ᱱᱟᱯᱟᱭ ᱜᱮ ᱵᱩᱡᱷᱟᱹᱜᱼᱟ, ᱟᱫᱚ ᱞᱮᱴᱚ ᱜᱮ ᱵᱟᱹᱧ ᱡᱚᱢ ᱵᱟᱲᱟ ᱠᱟᱫᱟ᱾
ᱦᱮᱸ᱾ ᱤᱧ ᱫᱚ ᱡᱚᱢ ᱫᱚ ᱡᱚᱢ ᱵᱟᱲᱟ ᱦᱩᱭ ᱠᱟᱱ ᱜᱮᱭᱟ ᱡᱷᱚᱛᱚ ᱨᱚᱠᱚᱢ ᱜᱮ ᱞᱮᱴᱚ ᱦᱚᱸ ᱡᱚᱢ ᱵᱟᱲᱟ ᱦᱩᱭ ᱠᱟᱱᱟ, ᱥᱳᱲᱮ ᱦᱚᱸ ᱡᱚᱢ ᱵᱟᱲᱟ ᱦᱩᱭ ᱠᱟᱱᱟ᱾ ᱟᱨ ᱩᱛᱩ ᱢᱟᱱᱮ ᱨᱟᱥ ᱠᱟ ᱛᱮᱫ ᱚᱱᱟ ᱨᱟᱥᱮ ᱩᱛᱩ ᱨᱮ ᱵᱤᱥᱮᱥ ᱠᱚᱨᱮ ᱥᱤᱵᱤᱞ ᱫᱚ ᱵᱩᱡᱷᱟᱹᱜᱼᱟ ᱚᱱᱟ ᱨᱮᱱᱟᱜ ᱚᱱᱟ ᱡᱟᱦᱟᱸᱢ ᱨᱟᱥᱮᱭᱟ ᱚᱱᱟ ᱨᱟᱥᱮ ᱴᱟᱜ ᱜᱮ
ᱟᱹᱰᱤ ᱪᱮᱦᱨᱟ ᱦᱳᱭ ᱵᱩᱡᱷᱟᱹᱜᱼᱟ᱾
ᱚᱱᱠᱟ ᱠᱟᱛᱮ ᱜᱮ ᱡᱚᱢ ᱵᱟᱲᱟ ᱦᱩᱭᱩᱜ ᱠᱟᱱᱟ, ᱟᱯᱮ ᱥᱮᱫ ᱫᱚ ᱯᱩᱴ ᱠᱟᱹ ᱠᱚ ᱫᱚᱢᱮ ᱠᱚ ᱡᱟᱱᱟᱢᱚᱜᱼᱟ, ᱟᱹᱠᱷᱨᱤᱧ ᱠᱚ ᱵᱟᱡᱟᱨ ᱥᱮᱫ
ᱵᱟᱝ ᱵᱟᱝ ᱚᱝᱠᱟ ᱵᱟᱡᱟᱨ ᱫᱷᱟᱹᱨᱤᱡ ᱫᱚ ᱵᱟᱝ ᱡᱚᱢ ᱜᱮ ᱵᱷᱟᱜᱤ ᱞᱮᱠᱟ ᱢᱟᱱᱮ ᱵᱟᱝ ᱫᱚᱢᱮ ᱦᱚᱲ ᱛᱚ᱾
ᱟᱪᱪᱷᱟ ᱟᱪᱪᱷᱟ᱾
ᱢᱟᱱᱮ ᱡᱚᱢ ᱧᱩ ᱧᱩᱛᱩᱢ ᱞᱮᱠᱟ ᱵᱤᱨ ᱢᱟᱱᱮ ᱥᱟᱦᱟᱱ ᱥᱟᱠᱟᱢ ᱠᱚᱛᱮ ᱫᱚ ᱵᱟᱝ ᱚᱵᱷᱟᱵᱚᱜᱼᱟ᱾
ᱟᱪᱪᱷᱟ᱾
ᱯᱷᱳᱱ ᱫᱚ ᱥᱟᱭᱞᱮᱱ ᱞᱮᱠᱷᱟᱱ ᱜᱮᱢ ᱵᱷᱟᱹᱜᱤᱜᱼᱟ᱾
ᱨᱚᱲᱴᱟᱜ ᱠᱟᱹᱴᱤᱡ ᱱᱤᱛᱩᱜ ᱫᱚ ᱟᱹᱰᱤ ᱥᱳᱞᱳ ᱧᱚᱜ ᱟᱸᱡᱚᱢᱚᱜ ᱠᱟᱱᱟ, ᱠᱟᱹᱴᱤᱡ ᱥᱟᱭᱤᱰ ᱥᱮᱫ ᱮᱢ ᱥᱟᱦᱟ ᱞᱮᱱᱠᱷᱟᱱ ᱵᱷᱟᱜᱤ ᱠᱚᱜᱼᱟ᱾
ᱦᱮᱞᱳ᱾ ᱟᱡᱚᱢ ᱫᱟ?
ᱟᱸᱡᱚᱢ ᱫᱚ ᱟᱸᱡᱚᱢᱚᱜ ᱠᱟᱱᱟ ᱟᱹᱰᱤ ᱥᱳᱞᱳ ᱛᱮ ᱟᱸᱡᱚᱢᱚᱜ ᱠᱟᱱᱟ, ᱵᱷᱟᱜᱤ ᱞᱮᱠᱟ ᱵᱟᱧ ᱟᱸᱡᱚᱢ ᱛᱤᱭᱳᱜ ᱫᱟᱲᱮᱭᱟᱜ ᱠᱟᱱᱟ᱾ ᱦᱳᱭ ᱦᱳᱭ᱾
ᱚᱠᱟᱠᱚ ᱥᱚᱢᱳᱭ ᱱᱮᱴᱣᱟᱨᱠ ᱫᱚᱢᱮ
ᱥᱳᱞᱳ ᱵᱚᱞᱛᱮ ᱟᱥᱛᱮ ᱟᱥᱛᱮ ᱟᱸᱡᱚᱢᱚᱜ ᱠᱟᱱᱟ᱾
ᱦᱮᱸ ᱦᱮᱸ ᱚᱠᱟᱠᱚ ᱥᱚᱢᱚᱭ ᱫᱚ ᱢᱟᱱᱮ ᱟᱞᱮ ᱱᱚᱣᱟ ᱫᱷᱟᱨᱮ ᱯᱟᱥᱮ ᱨᱮᱫᱚ ᱡᱤᱭᱳ ᱴᱟᱣᱟᱨ ᱜᱮ ᱵᱟᱹᱱᱩᱜᱼᱟ᱾ ᱛᱟᱦᱚᱞᱮ ᱟᱹᱰᱤ ᱥᱟᱺᱜᱤᱧ ᱨᱮ ᱤᱱᱟᱹ ᱦᱚᱛᱮᱡ ᱚᱱᱠᱟ ᱢᱟᱡᱷᱮ ᱢᱚᱫᱫᱷᱮ ᱰᱤᱥᱴᱟᱵ ᱜᱮᱭᱟᱭ᱾ ᱟᱨ ᱞᱟᱹᱭᱫᱟᱹᱧ ᱯᱷᱳᱱ ᱫᱚ ᱨᱚᱲ ᱥᱚᱢᱚᱭ ᱮᱠᱴᱩ ᱢᱟᱱᱮ ᱤᱭᱟᱹ ᱞᱮᱠᱷᱟᱱ ᱫᱚ ᱵᱷᱟᱜᱮ ᱠᱚᱜᱼᱟ᱾
ᱦᱮᱸ ᱦᱮᱸ ᱫᱚᱨᱠᱟᱨ ᱠᱟᱱ ᱜᱮᱭᱟ ᱮᱠᱟᱞ ᱠᱚᱨᱟᱣᱫᱟᱹᱧ᱾
ᱟᱨ ᱳᱫᱽ ᱠᱚᱫᱚ ᱫᱚᱢᱮ ᱧᱟᱢᱚᱜ ᱜᱮᱭᱟ ᱟᱞᱮ ᱥᱮᱫ ᱫᱚ, ᱯᱩᱴᱠᱟᱹ ᱠᱚᱫᱚ ᱢᱟᱱᱮ ᱠᱚᱢ ᱠᱚᱢᱚᱱᱚᱜ ᱠᱟᱱᱟ ᱱᱮᱛᱟᱨ ᱫᱚ᱾
ᱚ ᱛᱟᱦᱞᱮ ᱳᱫᱽ ᱠᱚᱫᱚ ᱳᱫᱽ ᱥᱤᱡᱤᱱ ᱫᱚ ᱪᱮᱫ ᱞᱮᱠᱟ ᱳᱫᱽ ᱠᱚ ᱡᱟᱱᱟᱢᱚᱜ ᱜᱮᱭᱟ?
ᱢᱚᱜ ᱜᱮᱭᱟ ᱟᱯᱮ ᱥᱮᱫ ᱫᱚ ᱪᱮᱠᱠᱟ ᱪᱚ ᱟᱞᱮ ᱥᱮᱫ ᱫᱚ ᱦᱟᱸᱱᱮ ᱯᱩᱲ ᱩᱫᱽ ᱯᱟᱴ ᱠᱟ ᱠᱚᱯᱮ ᱵᱟᱲᱟᱭ ᱜᱮᱭᱟ ᱥᱮ ᱵᱟᱝ? ᱦᱮᱸᱫᱮ ᱯᱟᱴᱠᱟ ᱯᱩᱲ ᱯᱟᱹᱴᱠᱟ?
ᱟᱪᱪᱷᱟ ᱪᱷᱟ᱾
ᱪᱮᱫ ᱠᱚᱠᱚ ᱞᱟᱹᱭ ᱜᱮᱭᱟ ᱟᱯ ᱥᱮᱫ ᱫᱚ ᱟᱨᱚ, ᱢᱩᱰᱷᱟᱹᱞ ᱳᱫᱽ ᱠᱚ᱾
ᱟᱪᱪᱷᱟ᱾
ᱢᱟᱱᱮ ᱚᱱᱟ ᱠᱚᱫᱚ ᱡᱟᱹᱥᱛᱤ ᱜᱮ ᱧᱟᱢᱚᱜ ᱜᱮᱭᱟ᱾
ᱟᱪᱪᱷᱟ᱾
ᱤᱧᱫᱚ ᱚᱱᱟ ᱠᱚᱫᱚ ᱩᱛᱩ ᱠᱟᱛᱮᱫ ᱜᱮ ᱵᱷᱟᱜᱮ ᱵᱩᱡᱷᱟᱹᱜ ᱜᱮᱭᱟ ᱟᱨ ᱚᱱᱟ ᱢᱩᱰᱷᱟᱞ ᱩᱫᱽ ᱫᱚ ᱡᱟᱦᱟᱸ ᱞᱮᱸᱡᱮᱨ ᱞᱮᱸᱡᱮᱨ ᱜᱮᱭᱟ